ᱦᱮᱞᱳ ᱦᱳᱭ ᱦᱳᱭ ᱟᱸᱡᱚᱢᱚᱜ ᱠᱟᱱᱟ᱾ ᱟᱸᱡᱚᱢ ᱧᱟᱢ ᱫᱟᱢ?
ᱤᱱᱟᱹᱝ ᱦᱮᱸ ᱦᱮᱸ ᱟᱸᱡᱚᱢ ᱧᱟᱢᱫᱟᱹᱧ᱾ ᱚᱠᱛᱚ ᱯᱟᱨᱚᱢᱚᱜ ᱠᱟᱱ ᱛᱟᱦᱮᱱᱟ ᱥᱮ ᱮᱱᱟᱝ ᱟᱫᱚ ᱚᱱᱟ ᱛᱮ ᱜᱮᱫ ᱦᱩᱭ ᱮᱱᱟ᱾
ᱟᱪᱪᱷᱟ ᱟᱪᱪᱷᱟ ᱦᱩᱭ ᱫᱟᱲᱮᱭᱟᱜᱼᱟ᱾ ᱫᱤᱭᱮ ᱟᱢᱫᱚᱻᱚᱻᱚ ᱱᱤᱭᱟᱹ ᱮᱯᱞᱤᱠᱮᱥᱚᱱ ᱨᱮᱫᱚ ᱛᱤᱱᱟᱹᱜ ᱫᱤᱱᱮᱢ ᱡᱚᱭᱮᱱ ᱠᱟᱫᱟ?
ᱮᱻ ᱤᱧ ᱡᱚᱭᱮᱱ ᱠᱟᱹᱫᱟᱧ ᱛᱤᱱᱟᱹᱜ ᱫᱤᱱ ᱦᱩᱭᱱᱟ ᱯᱩᱭᱞᱩ ᱯᱩᱭᱞᱩ ᱥᱮᱫ ᱨᱮᱜᱤᱧ ᱡᱚᱭᱮᱱ ᱠᱟᱜ ᱛᱟᱦᱮᱱᱟ᱾
ᱚ ᱟᱪᱪᱷᱟ ᱛᱟᱨᱢᱟᱱᱮ ᱟᱭᱢᱟᱢ ᱠᱚᱞ ᱠᱟᱫᱟ ᱛᱟᱭᱛᱚ? ᱦᱳᱭ ᱟᱸᱡᱚᱢᱚᱜ ᱠᱟᱱ ᱜᱮᱭᱟ᱾
ᱠᱚᱞ ᱠᱟᱫᱟ ᱟ ᱥᱮ ᱚ ᱦᱮᱸ ᱟᱭᱢᱟ ᱫᱚ ᱵᱟᱹᱧ ᱠᱚᱞ ᱠᱟᱫᱟ ᱢᱟᱱᱮ ᱯᱳᱭᱞᱳ ᱥᱮᱱ ᱫᱚ ᱠᱟᱹᱢᱤ ᱵᱟᱹᱧ ᱮᱛᱚᱦᱚᱵ ᱟᱠᱟᱫ ᱛᱟᱦᱮᱸᱱᱟ᱾ ᱠᱤᱪᱷᱩ ᱢᱟᱱᱮ ᱤᱧᱟᱹᱜ ᱠᱤᱪᱷᱩ ᱠᱟᱹᱢᱤ ᱛᱟᱦᱮᱸ ᱠᱟᱱᱟ᱾ ᱯᱟᱨᱥᱚᱱᱟᱞ ᱛᱚ ᱚᱱᱟ ᱞᱟᱹᱜᱤᱫ ᱛᱮ ᱚᱠᱛᱚ ᱵᱟᱝ ᱧᱟᱢᱚᱜ ᱠᱟᱱ ᱛᱟᱦᱮᱱᱟ᱾ ᱚᱱᱟ ᱠᱷᱟᱹᱛᱤᱨ ᱛᱮ᱾ ᱟᱢ ᱫᱚ ᱟᱢ ᱫᱚ ᱛᱤᱥᱮᱢ ᱡᱚᱭᱮᱱ ᱠᱟᱫᱟ?
ᱤᱧ ᱫᱚ ᱡᱚᱭᱮᱱ ᱛᱷᱩ ᱯᱟᱴᱥᱚᱯ ᱜᱩᱨᱩᱯ ᱨᱮᱫᱚ ᱟᱭᱢᱟ ᱫᱤᱨᱤᱧ ᱡᱚᱭᱮᱱ ᱠᱟᱫᱟ᱾ ᱠᱤᱱᱛᱩ ᱠᱟᱹᱢᱤ ᱫᱚ ᱚᱝᱠᱟ ᱫᱚ ᱛᱤᱥ ᱵᱟᱹᱧ ᱵᱟᱹᱧ ᱠᱟᱹᱢᱤ ᱵᱟᱲᱟ ᱟᱠᱟᱫᱟ ᱾ ᱵᱟᱹᱧ ᱠᱟᱹᱢᱤ ᱚᱠᱟᱫ ᱛᱟᱦᱮ ᱟᱫᱚ ᱱᱚᱚᱭ ᱟᱫᱚ ᱠᱚᱞ ᱨᱮᱭᱟᱜ ᱚᱯᱥᱟᱱ ᱫᱚ ᱵᱟᱠᱩ ᱮᱢ ᱠᱟᱫᱤᱧᱟ ᱟᱫᱚ ᱱᱚᱭ ᱤᱱ ᱢᱟᱱᱮ ᱟᱢ ᱱᱚᱣᱟ ᱠᱤᱯ ᱯᱮᱴ ᱯᱤᱭᱟᱢ ᱠᱚᱞ ᱤᱫᱤᱧᱟ ᱛᱟᱦᱚᱞᱮ ᱟᱢ ᱯᱟᱨᱮᱱᱚᱢ ᱥᱟᱵ ᱠᱮᱫᱟ ᱚᱠᱟ ᱨᱮ ᱪᱮᱜ ᱠᱟᱱᱟ᱾ ᱦᱩᱭᱱᱟ ᱟᱨᱠᱤ ᱴᱳᱴᱟᱞ
ᱠᱚᱞ ᱨᱮᱭᱟᱜ ᱚᱯᱥᱟᱱ ᱵᱟᱠᱚ ᱮᱢ ᱠᱟᱜ ᱢᱮᱭᱟ ᱢᱟᱱᱮ ᱫᱚ᱾ ᱪᱮᱜ ᱮᱢ ᱞᱟᱹᱭ ᱪᱩᱨᱟ
ᱦᱳᱭ ᱦᱳᱭ ᱠᱚᱞ ᱨᱮᱭᱟᱜ ᱚᱯᱥᱟᱱ ᱫᱚ ᱵᱟᱠᱚ ᱮᱢ ᱠᱟᱫᱤᱧᱟ᱾
ᱟᱪᱪᱷᱟ
ᱦᱮ? ᱢᱟᱱᱮ ᱩᱣᱟᱴᱥᱮᱯ ᱜᱨᱩᱯ ᱛᱤᱧ ᱡᱚᱭᱮᱱ ᱠᱟᱜ
ᱦᱩᱸ ᱦᱩᱸ ᱦᱩᱸ
ᱟᱨ ᱤᱭᱟᱹ ᱫᱩᱜ ᱠᱚᱞ ᱠᱩᱫᱚ ᱵᱟᱝ ᱦᱩᱭᱩᱜ ᱠᱟᱱ ᱛᱟᱦᱮᱱᱟ ᱟᱨᱠᱤ ᱠᱚᱨᱟᱣ ᱠᱟᱜ
ᱟᱪᱪᱷᱟ ᱛᱚᱵᱮ ᱠᱷᱟᱱ ᱟᱢ ᱫᱚ ᱢᱟᱱᱮ ᱵᱟᱢ ᱠᱚᱞ ᱠᱟᱫᱟ ᱚᱠᱚᱭ ᱴᱷᱮᱱ ᱜᱮ ᱮᱠᱷᱚᱱᱚᱜ
ᱮᱠᱷᱚᱱᱚ ᱵᱟᱝ -ᱵᱟᱝ ᱵᱟ᱾ ᱚᱯᱥᱮᱱ ᱟᱹᱣᱨᱤ ᱦᱤᱡᱩᱜᱼᱟ᱾ ᱚᱱᱟ ᱡᱟᱦᱟᱸ ᱠᱚᱞ ᱨᱮᱭᱟᱜ ᱚᱯᱥᱮᱱ ᱥᱮ ᱚᱱᱮ ᱡᱟᱦᱟᱸ ᱞᱮᱠᱟ ᱛᱮᱜ ᱠᱩ ᱠᱩᱨᱟᱜᱼᱟ᱾ ᱚᱱᱟ ᱵᱟᱝ ᱦᱮᱡ ᱠᱟᱱᱟ
ᱟᱹᱪ ᱟᱪᱪᱷᱟ ᱾ ᱵᱩᱡᱽ ᱠᱤᱫᱟᱹᱧ᱾
ᱦᱚᱭ ᱱᱤᱛᱚᱛ ᱪᱮᱜ ᱥᱟᱛᱟᱢ ᱱᱤᱞᱟᱝ ᱜᱟᱞᱢᱟᱨᱟᱣᱟ ᱢᱟ ᱛᱟᱦᱮᱞᱮ ᱞᱟᱹᱭ ᱢᱮ?
ᱟᱢ ᱞᱟᱹᱭ ᱢᱮ ᱡᱟᱦᱟᱱᱟᱜ ᱥᱟᱛᱟᱢ? ᱫᱤᱥᱟᱹ ᱦᱤᱡᱩᱜ ᱛᱷᱟᱢ ᱛᱟᱦᱮᱸ
ᱦᱩᱸ ᱛᱟᱦᱮᱞᱮ ᱱᱚᱣᱟ ᱡᱟᱦᱟᱸ ᱪᱮᱠ ᱠᱚ ᱢᱮᱱᱚ ᱤᱧ ᱠᱷᱩᱱᱟᱜ ᱵᱚᱦᱚᱜ ᱨᱮ ᱵᱟᱝ ᱦᱤᱡᱩᱜ ᱠᱟᱱ ᱛᱤᱧ
ᱴᱷᱤᱠ ᱜᱤᱭᱟ᱾ᱤᱧ ᱜᱤᱧ ᱞᱟᱹᱭ ᱫᱟ ᱛᱟᱞᱦᱮ ᱦᱮᱸ᱾ ᱚᱜᱸ ᱟᱪᱪᱷᱟ ᱱᱤᱛᱟᱨ ᱡᱟᱦᱟᱸ ᱞᱮᱠᱟ ᱢᱟᱱᱮ ᱪᱮᱜ ᱤᱧ ᱢᱮᱛᱟᱢᱟ ᱟᱻ ᱢᱟᱱᱮ ᱟᱵᱚ ᱥᱚᱢᱟᱡᱽ ᱨᱮᱭᱟᱜ ᱡᱟᱦᱟᱸ ᱟᱹᱨᱤ ᱪᱟᱹᱞᱤ ᱠᱚ
ᱦᱳᱭ
ᱜᱮ ᱥᱮ ᱚᱱᱟ ᱠᱚ ᱢᱚᱱᱮ ᱟᱫᱚᱜ ᱟᱫᱚᱜ ᱥᱮᱫ ᱪᱟᱞᱟᱜ ᱠᱟᱱᱟ ᱥᱮ ᱚᱱᱟ ᱟᱹᱨᱤ ᱪᱟᱹᱞᱤ ᱮᱠᱷᱚᱱᱳ ᱵᱟᱧᱪᱟᱣ ᱢᱮᱱᱟᱜ ᱜᱮᱭᱟ?
ᱟᱪᱪᱷᱟ ᱦᱮᱸ ᱟᱹᱰᱤ ᱠᱟᱛ ᱠᱟᱛᱷᱟ ᱫᱚ ᱢᱟᱱᱮ ᱟᱹᱰᱤ ᱴᱷᱤᱠ ᱜᱤᱢ ᱜᱟᱹᱠᱷᱤᱨ ᱜᱤᱢ ᱫᱚᱦᱚ ᱠᱟᱫᱟ ᱢᱮᱱ ᱫᱚ ᱠᱟᱛᱷᱟ ᱫᱚ ᱱᱚᱝ ᱠᱟ ᱦᱩᱭᱩᱜ ᱠᱟᱱᱟ ᱡᱮ ᱟᱵᱩ ᱛᱤᱱᱟᱹᱜ ᱵᱚᱩ ᱥᱤᱠᱷᱱᱟᱹᱛᱚᱜᱼᱟ ᱥᱮ ᱢᱟᱱᱮ ᱵᱚᱱ ᱛᱤᱱᱟᱹᱜ ᱵᱩᱱ ᱥᱮᱪᱮᱫᱚᱜᱼᱟ ᱟᱥᱮ ᱟᱭᱢᱟ ᱡᱤᱱᱤᱥ ᱛᱤᱢ ᱢᱮᱱᱟᱜ ᱠᱟᱫᱟ ᱟᱸ ᱡᱟᱦᱟᱸ ᱟᱵᱩᱣᱟᱜ ᱟᱹᱨᱤ ᱪᱟᱹᱞᱤ ᱛᱚ ᱟᱵᱩ ᱵᱩᱱ ᱮᱢᱚᱱ ᱮᱢᱚᱱ ᱡᱤᱱᱤᱥ ᱥᱮᱱᱟᱜ ᱠᱟᱫᱟ ᱟᱵᱚ ᱵᱚᱱ ᱥᱠᱤᱯ ᱤᱫᱤᱭᱟ ᱢᱮᱱᱫᱚ ᱢᱟᱱᱮ ᱵᱷᱚᱫᱽᱨᱚ ᱥᱟᱱᱛᱟᱲ ᱡᱟᱦᱟᱸ ᱵᱟᱠᱩ ᱢᱮᱱᱟ ᱩᱱᱠᱩ ᱡᱟᱦᱟᱭ ᱵᱷᱚᱫᱽᱨᱚ ᱥᱟᱱᱛᱟᱲ ᱠᱟᱱᱟ ᱠᱩ ᱥᱮ ᱥᱮ ᱩᱱᱠᱩ ᱜᱤ ᱥᱚᱢᱟᱡᱽ ᱫᱚ ᱵᱩᱱ ᱵᱚᱰᱮᱭᱫᱟ ᱢᱮᱱ ᱜᱟᱱᱚᱜᱼᱟ ᱟᱨ ᱡᱟᱦᱟᱸᱭ ᱛᱤᱱᱟᱹᱜ ᱫᱤᱱ ᱜᱤ ᱵᱚᱠᱟ ᱛᱤᱱᱟᱹᱜ ᱫᱤᱱ ᱵᱚᱠᱟ ᱥᱟᱱᱛᱟᱲ ᱠᱚ ᱛᱟᱦᱮᱸ ᱠᱟᱱ ᱩᱱᱟᱹᱜ ᱫᱤᱱ ᱩᱱᱠᱩ ᱟᱵᱚᱣᱟᱜ ᱟᱹᱨᱤ ᱪᱟᱹᱞᱤ ᱡᱚᱛᱚᱱ ᱠᱟᱛᱮᱜ ᱠᱚ ᱫᱚᱦᱚ ᱠᱟᱫᱟ ᱟᱨ ᱢᱚᱸᱡᱽ ᱛᱮᱠᱩ ᱫᱚᱦᱚ ᱠᱟᱫᱟ ᱟᱨ ᱟᱵᱚ ᱛᱤᱱᱟᱹᱜ ᱦᱚᱲ ᱥᱟᱱᱛᱟᱲ ᱵᱚᱱ ᱥᱤᱠᱠᱷᱤᱛᱚᱜ ᱠᱟᱱᱟ ᱩᱱᱟᱹᱜ ᱟᱵᱚᱣᱟᱜ ᱡᱟᱦᱟᱸ ᱟᱹᱨᱤ ᱪᱟᱹᱞᱤ ᱥᱮ ᱥᱚᱢᱟᱡ ᱵᱮᱵᱚᱥᱛᱷᱟ ᱩᱱᱟᱹᱜ ᱵᱚᱱ ᱤᱭᱟᱹ ᱤᱫᱤᱫᱟ᱾ ᱢᱮᱱᱫᱚ ᱧᱮᱞ ᱢᱮ ᱞᱟᱦᱟᱛᱮᱢ ᱱᱚᱝᱠᱟ ᱟᱵᱚᱣᱟᱜ ᱟᱹᱨᱤᱪᱟᱹᱞᱤ ᱥᱮ ᱟᱵᱚᱣᱟᱜ ᱥᱚᱢᱟᱡ ᱵᱮᱵᱳᱥᱛᱷᱟ ᱥᱮ ᱟᱵᱳᱭᱟᱜ ᱡᱟᱦᱟᱸ ᱱᱤᱭᱚᱢ ᱠᱟᱹᱱᱩᱱ ᱱᱚᱝᱠᱟ ᱛᱟᱦᱮᱸ ᱠᱟᱱ ᱛᱟᱵᱚᱱᱟ ᱡᱮ ᱢᱤᱫᱴᱮᱱ ᱡᱟᱹᱛ ᱨᱮ ᱵᱟᱹᱵᱩ ᱵᱟᱯᱞᱟᱜᱼᱟ ᱦᱳᱭᱥᱮ ᱛᱚ ᱱᱤᱛᱚ ᱠᱷᱚᱱ ᱧᱮᱞ ᱧᱟᱢᱚᱜ ᱠᱟᱱᱟ ᱞᱟᱦᱟᱛᱮ ᱡᱩᱫᱤ ᱡᱟᱦᱟᱸᱭ ᱵᱷᱩᱞ ᱵᱚᱥᱚᱛᱚ ᱱᱚᱝᱠᱟ ᱠᱚ ᱵᱟᱯᱞᱟᱜ ᱠᱟᱱ ᱛᱟᱦᱮᱱᱟ ᱯᱩᱨᱟᱹ ᱥᱚᱢᱟᱱ ᱢᱟᱱᱮ ᱟᱹᱛᱩᱳ ᱠᱷᱚᱡ ᱠᱚ ᱵᱟᱼᱼ ᱠᱟᱱ ᱛᱟᱦᱮᱱᱟ ᱦᱳᱭᱥᱮ ᱢᱮᱱᱠᱷᱟᱱ ᱮᱠᱷᱚᱱ ᱦᱚᱲ ᱮᱛᱚ ᱠᱩ ᱱᱤᱡᱮᱨᱟᱜ ᱤᱭᱟᱹ ᱠᱚ ᱤᱭᱟᱹᱣ ᱠᱟᱫᱟ ᱢᱟᱱᱮ ᱟᱠᱚ ᱱᱤᱡᱮᱨᱟᱜ ᱥᱩᱵᱤᱫᱷᱟ ᱞᱟᱹᱜᱤᱫ ᱛᱮ ᱩᱝᱠᱩ ᱪᱮᱫ ᱠᱚ ᱪᱤᱠᱟᱭᱮᱫᱟ ᱥᱟᱵ ᱠᱟᱜ ᱢᱮ ᱤᱧ ᱢᱤᱫᱴᱮᱱ ᱠᱩᱲᱤᱧ ᱵᱟᱯᱞᱟᱭᱮᱫᱮ ᱠᱟᱱᱟ ᱤᱧᱮ ᱤᱧ ᱢᱩᱨᱢᱩ ᱠᱟᱹᱱᱟᱹᱧ ᱮᱴᱟᱜ ᱠᱩᱲᱤ ᱦᱚᱸ ᱢᱩᱨᱢᱩ ᱠᱟᱱᱟᱭ ᱛᱚ ᱩᱱᱤ ᱪᱤᱫ ᱪᱤᱠᱟᱭᱮᱫᱟᱭ ᱡᱮ ᱟᱡᱨᱮᱱ ᱢᱩᱨᱢᱩ ᱡᱟᱦᱟᱸᱭ ᱢᱩᱨᱢᱩ ᱡᱟᱦᱟᱸᱭ ᱢᱟᱱᱮ ᱢᱩᱨᱢᱩ ᱵᱟᱹᱦᱩᱭ ᱟᱹᱜᱩᱭᱮ ᱞᱤᱜᱤᱫ ᱩᱱᱤ ᱟᱡ ᱱᱟᱱᱟ ᱵᱟᱠᱷᱟᱡ ᱟᱡ ᱢᱟᱹᱢᱤ ᱛᱟᱹᱠᱤᱱᱟᱜ ᱢᱟᱱᱮ ᱚᱝᱠᱟ ᱩᱥᱠᱩ ᱜᱳᱫ ᱢᱮ ᱞᱮ ᱞᱮᱛᱟ ᱦᱮ ᱮᱠ ᱫᱤᱱ ᱥᱮ ᱯᱮᱦᱞᱮ ᱛᱚ ᱚᱝᱠᱟ ᱢᱤᱫᱴᱮᱱ ᱟᱫᱚ ᱩᱱᱟᱜ ᱟᱫᱚ ᱱᱤᱝᱠᱟ ᱠᱟᱛᱮ ᱟᱨᱠᱤ ᱩᱱᱤᱭᱟᱜ ᱡᱟᱹᱛ ᱠᱩ ᱵᱚᱫᱚᱞ ᱫᱟ ᱢᱮᱱᱠᱷᱟᱱ ᱱᱚᱣᱟ ᱠᱤ ᱥᱟᱹᱨᱤ ᱦᱩᱭᱩᱜ ᱱᱚᱣᱟ ᱠᱤ ᱱᱚᱣᱟᱠᱤ ᱴᱷᱤᱠ ᱦᱩᱭᱩᱜ ᱠᱟᱱᱟ ᱱᱤᱥᱪᱳᱭ ᱵᱟᱝ
ᱮᱠᱫᱚᱢ ᱵᱟ
ᱛᱚ ᱵᱟᱝ ᱠᱟᱱᱟᱭ ᱩᱱᱤ ᱢᱩᱨᱢᱩ ᱫᱚ᱾ ᱛᱚ ᱟᱢ ᱫᱚ ᱵᱟᱯᱞᱟ ᱞᱟᱦᱟ ᱦᱤᱞᱳᱜ ᱩᱱᱤ ᱠᱤᱥᱠᱩ ᱩᱫᱤ ᱠᱟᱱᱟ ᱴᱩᱰᱩ ᱤᱫᱤ ᱠᱟᱱᱟᱢ ᱪᱤᱠᱟᱭᱮᱫᱤ ᱠᱟᱱᱟᱢ ᱛᱟᱨᱯᱚᱨᱮ ᱟᱵᱟᱨ ᱦᱮᱸᱥᱮ ᱛᱚ ᱱᱚᱣᱟ ᱫᱚ ᱢᱤᱫᱴᱮᱱ ᱱᱚᱣᱟ ᱫᱚ ᱟᱹᱰᱤ ᱢᱤᱫᱴᱮᱱ ᱵᱟᱹᱲᱤᱡ ᱡᱤᱱᱤᱥ ᱠᱟᱱᱟ ᱤᱝ ᱤᱝ ᱤᱧ ᱥᱮᱫ ᱠᱷᱚᱱ ᱫᱚ᱾ ᱟᱫᱚ ᱟᱢ ᱪᱮᱫ ᱮᱢ
ᱤᱧ ᱤᱧᱟᱹᱜ ᱦᱮᱸ ᱤᱧ ᱥᱮᱱ ᱠᱷᱚᱱ ᱦᱚᱸ ᱚᱱᱠᱟᱜᱮ ᱢᱟᱱᱮ ᱮᱠᱫᱚᱢ ᱜᱮ ᱴᱷᱤᱠᱮᱢ ᱞᱟᱹᱭ ᱠᱟᱫᱟ ᱡᱟᱦᱟᱸ ᱠᱚᱢ ᱞᱟᱹᱭ ᱠᱮᱫᱟ᱾ ᱛᱟᱨᱯᱚᱨᱮ ᱦᱚᱪᱪᱷᱮ ᱟᱨ ᱢᱤᱫᱴᱮᱱ ᱡᱟᱦᱟᱸ ᱚᱱᱟ ᱫᱚ ᱦᱩᱭᱩᱜ ᱠᱟᱱᱟ ᱱᱮᱛᱟᱨ ᱧᱮᱞᱚᱜ ᱠᱟᱱᱟ ᱡᱮ ᱟᱵᱩ ᱥᱚᱢᱟᱡ ᱨᱮᱱ ᱢᱟᱱᱮ ᱠᱩᱲᱤ ᱦᱳᱠ ᱠᱚᱲᱟ ᱦᱳᱠ ᱢᱟᱱᱮ ᱮᱴᱟᱜ ᱡᱟᱹᱛ ᱨᱮᱱ ᱥᱮ ᱮᱴᱟᱜ ᱤᱭᱟᱹ ᱥᱚᱢᱟᱡᱽ ᱨᱮᱱ ᱟ- ᱦᱚᱲ ᱥᱟᱶ ᱦᱚᱸᱠᱚ ᱵᱟᱯᱞᱟᱜ ᱠᱟᱱᱟ ᱠᱚ ᱢᱟᱱᱮ ᱩᱱᱤ ᱫᱚ ᱫᱤᱠᱩ ᱠᱟᱱ ᱢᱩᱥ ᱞᱟᱹ ᱠᱟᱱ ᱥᱮ ᱦᱳᱠ ᱛᱚ ᱱᱤᱭᱟᱹ ᱛᱮᱦᱚᱸ ᱢᱤᱫᱴᱮᱱ ᱡᱟᱸᱦᱟ ᱞᱟᱦᱟᱛᱮ ᱞᱟᱦᱟᱨᱮᱱ ᱦᱟᱯᱲᱟᱢ ᱠᱚ ᱡᱟᱦᱟᱸ ᱠᱚ ᱫᱚᱦᱚ ᱟᱹᱜᱩ ᱟᱠᱟᱫ ᱛᱟᱦᱮᱱᱟ ᱥᱮ ᱢᱤᱫᱴᱮᱱ ᱟᱹᱨᱤᱪᱟᱹᱞᱤ ᱵᱟᱯᱞᱟ ᱱᱤᱝᱠᱟᱹ ᱦᱩᱭᱩᱜᱼᱟ᱾ ᱱᱤᱠᱟᱹ ᱱᱤᱠᱮ ᱚᱱᱟ ᱦᱚᱸ ᱢᱤᱫᱴᱮᱱ ᱟᱫ ᱪᱟᱵᱟᱜ ᱠᱟᱱᱟ᱾
ᱦᱳᱭ ᱦᱳᱭ
ᱫᱚᱦᱚ ᱦᱚᱸ ᱵᱟᱹᱱᱩᱜᱼᱟ ᱛᱟᱨᱯᱚᱨᱮ ᱚᱱᱟ ᱜᱮᱸ ᱟᱨᱠᱤ
ᱦᱳᱭ ᱛᱟᱯᱚᱨᱮ ᱱᱚᱝᱠᱟ ᱦᱚᱢ ᱢᱮᱱ ᱫᱟᱲᱮᱭᱟᱜᱼᱟᱢ ᱧᱮᱞ ᱫᱟᱲᱮᱭᱟᱜ ᱟᱢ ᱡᱮ ᱱᱚᱜᱼᱚᱭ ᱥᱟᱵ ᱠᱟᱜ ᱢᱮ ᱥᱟᱱᱛᱟᱲ ᱫᱚ ᱧᱟᱢ ᱢᱮ ᱢᱟᱱᱮ ᱪᱮᱫ ᱤᱧ ᱞᱟᱹᱭᱟᱢᱟ ᱢᱟᱱᱮ ᱢᱟᱱᱩᱥᱽ ᱢᱟᱱᱩᱥᱚ ᱢᱟᱛᱨᱚᱭ ᱚᱞᱚᱥᱯᱨᱤᱭᱚ᱾ ᱱᱚᱣᱟ ᱫᱚᱢ ᱟᱸᱡᱚᱢ ᱠᱟᱜ ᱜᱮᱭᱟ ᱛᱚ ᱢᱟᱱᱮ ᱥᱟᱵ ᱠᱟᱜ ᱢᱮ ᱦᱮᱸ ᱦᱮᱸ ᱚᱱᱟ ᱢᱟ ᱠᱟᱱ ᱧᱮᱞ ᱢᱮ ᱠᱤᱪᱷᱩ ᱠᱤᱪᱷᱩ ᱡᱤᱱᱤᱥ ᱢᱮᱱᱟᱜ ᱠᱟᱫᱟ ᱧᱮᱞ ᱢᱮ ᱟᱵᱚ ᱢᱟᱱᱮ ᱟᱞᱮᱭᱟᱜ ᱠᱟᱛᱷᱟᱤᱧ ᱞᱟᱹᱭ ᱮᱫᱟ ᱟᱞᱮᱭᱟᱜ ᱟᱛᱩᱨᱮᱭᱟᱜ ᱠᱟᱛᱷᱟ ᱜᱤᱧ ᱞᱮᱭᱫᱟ ᱥᱟᱵ ᱠᱟᱜ ᱢᱮ ᱛᱚ ᱱᱚᱝᱠᱟ ᱟᱞᱮ ᱟᱛᱩ ᱨᱮᱫᱚ ᱥᱟᱨᱡᱚᱢ ᱫᱟᱨᱮ ᱫᱚ ᱵᱟᱹᱱᱩᱜᱼᱟᱸ ᱛᱚ ᱥᱟᱨᱡᱚᱢ ᱫᱟᱨᱮ ᱵᱟᱹᱱᱩᱜᱼᱟ ᱟᱨ ᱩᱱᱨᱮᱫᱚ ᱵᱳᱱ ᱤᱭᱟᱹ ᱵᱚᱱ ᱤᱭᱟᱹ ᱵᱟᱲᱟ ᱟᱠᱟᱫᱟ ᱱᱚᱝᱠᱟ ᱡᱮ ᱥᱟᱨᱡᱚᱢ ᱢᱟᱱᱮ ᱱᱚᱝᱠᱟ ᱵᱟᱦᱟᱨ ᱞᱮᱱᱠᱷᱟᱱ ᱫᱚ ᱥᱟᱨᱡᱚᱢ ᱵᱟᱦᱟ ᱞᱟᱜᱟᱜᱼᱟ ᱛᱚᱵᱮ ᱱᱤᱜ ᱵᱚᱱ ᱵᱟᱦᱟᱜᱼᱟ ᱱᱚᱝᱠᱟ ᱟᱨᱠᱤ ᱵᱟᱦᱟᱼᱟ ᱢᱮᱱᱠᱷᱟᱱ ᱟᱞᱮ ᱟᱛᱳ ᱨᱮ ᱥᱟᱨᱡᱚᱢ ᱵᱟᱦᱟ ᱵᱟᱱᱩ. ᱜᱼᱟ ᱥᱟᱨᱡᱚᱢ ᱫᱟᱨᱮ ᱵᱟᱹᱱᱩᱜᱼᱟ ᱢᱮᱱᱫᱚ ᱯᱚᱱᱫᱳᱨᱚ ᱠᱤᱞᱳ ᱢᱤᱴᱟᱨ ᱥᱟᱺᱜᱤᱧ ᱨᱮ ᱢᱮᱱᱟᱜ ᱟᱠᱟᱫᱟ ᱥᱟᱨᱡᱚᱢ ᱵᱟᱜᱟᱱ ᱫᱚ ᱵᱟᱹᱱᱩᱜᱼᱟ ᱢᱮᱱᱠᱷᱟᱱ ᱚᱱᱟ ᱠᱚᱨᱮ ᱥᱟᱨᱡᱚᱢ ᱫᱟᱨᱮ ᱢᱮᱱᱟᱜ ᱟᱠᱟᱫᱟ ᱛᱚ ᱱᱚᱜᱝᱠᱟ ᱢᱤᱫᱴᱮᱱ ᱤᱭᱟᱹ ᱛᱚ ᱟᱞᱮ ᱪᱤᱫ ᱞᱮ ᱪᱮᱠᱟᱭᱮᱫ ᱠᱟᱱ ᱛᱟᱦᱮᱸᱱᱟ ᱟᱹ ᱛᱚ ᱠᱟᱹᱴᱤ ᱟᱞᱮ ᱫᱚ ᱛᱚᱠᱷᱚᱱ ᱠᱟᱹᱴᱤᱡ ᱜᱮᱞᱮ ᱛᱟᱦᱮᱸ ᱠᱟᱱᱟ ᱚᱠᱷᱚᱱᱳ ᱵᱟᱲᱟᱭ ᱵᱟᱝ ᱛᱟᱦᱮᱸ ᱠᱟᱱᱟ ᱡᱮ ᱱᱚᱣᱟ ᱠᱚ ᱵᱮᱯᱟᱨ ᱛᱮ ᱛᱚ ᱩᱱ ᱚᱠᱛᱚ ᱪᱮᱫ ᱠᱚ ᱪᱤᱠᱟᱹ ᱠᱟᱱ ᱛᱟᱦᱮᱱᱟ ᱟᱞᱮ ᱟᱛᱳ ᱨᱮ ᱱᱤᱢ ᱱᱤᱢ ᱡᱟᱦᱟᱸ ᱠᱟᱱᱟ ᱥᱮ ᱱᱤᱢ ᱵᱟᱦᱟ ᱚᱱᱟ ᱫᱚᱠᱚ ᱵᱟᱦᱟᱜ ᱠᱟᱱ ᱛᱟᱦᱮᱱᱟ ᱟᱫᱚ ᱠᱤᱪᱷᱩ ᱦᱚᱭ ᱟᱢ ᱚᱱᱟ ᱵᱚᱱ ᱢᱮᱱ ᱠᱟᱜ ᱥᱟᱱᱛᱟᱲ ᱢᱟᱛᱨᱚ ᱢᱟᱱᱮ ᱥᱟᱱᱛᱟᱲ ᱫᱚ ᱵᱟᱝ ᱢᱟᱱᱮ ᱢᱟᱱᱩᱥ ᱢᱟᱛᱨᱚ ᱜᱤ ᱱᱚᱣᱟ ᱫᱚ ᱟᱨ ᱧᱮᱞ ᱢᱮ ᱱᱚᱣᱟ ᱦᱚᱸ ᱟᱫᱚ ᱩᱱᱠᱩ ᱦᱚᱸ ᱪᱮᱫ ᱦᱚᱸ ᱵᱟᱠᱳ ᱪᱮᱠᱟ. ᱭᱟᱠᱚ ᱟᱫᱚ ᱡᱩᱫᱤ ᱵᱟᱝ ᱛᱟᱦᱮᱱ ᱠᱷᱟᱱ ᱚᱱᱟ ᱦᱚᱸ ᱛᱚ ᱢᱤᱫᱴᱟᱱ ᱵᱮᱯᱟᱨ ᱠᱟᱱᱟ᱾ ᱟᱫᱚ ᱮᱠᱷᱚᱱ ᱫᱚ ᱟᱫᱚ ᱚᱱᱟ ᱠᱚ ᱵᱟᱲᱟᱭ ᱧᱟᱢ ᱠᱮᱫ-ᱟ ᱥᱮ ᱡᱟᱦᱟᱸᱭ ᱠᱚ ᱵᱟᱲᱟᱭ ᱟᱠᱟᱜ ᱠᱚ ᱞᱟᱹᱭ ᱵᱟᱲᱟ-ᱟᱫ ᱠᱚᱣᱟ ᱛᱷᱚᱲᱟ ᱵᱟᱲᱟᱭ ᱫᱚᱠᱚ ᱵᱟᱲᱟᱭ ᱠᱟᱱ ᱛᱟᱦᱮᱱ ᱜᱮᱭᱟ ᱯᱟᱞᱮᱞ ᱞᱟᱦᱟ ᱛᱮᱫᱚ᱾ ᱟᱫᱚ ᱵᱟᱹᱱᱩᱜ ᱠᱷᱟᱹᱛᱤᱨ ᱛᱮ ᱱᱚᱣᱟ ᱠᱚ ᱠᱚᱨᱟᱣᱮᱫ ᱠᱟᱱ ᱛᱟᱦᱮᱱᱟ ᱛᱚ ᱱᱚᱜᱝᱠᱟ ᱢᱤᱫᱴᱮᱱ ᱢᱟ ᱞᱟᱹᱭ ᱢᱮ
ᱱᱚᱸᱰᱮ ᱢᱤᱫᱴᱮᱱ ᱠᱩᱠᱞᱤ ᱞᱮᱢᱜᱮ ᱚᱱᱮ ᱡᱮ ᱱᱤᱢ ᱵᱟᱦᱟ ᱞᱟᱹᱭ ᱠᱮᱫᱟᱢ ᱱᱤᱢ ᱫᱟᱨᱮ ᱛᱟᱦᱮᱸ ᱠᱟᱱᱟ ᱛᱚ ᱱᱤᱢ ᱵᱟᱦᱟ ᱫᱚᱠᱚ ᱵᱟᱦᱟᱜ ᱠᱟᱱ ᱛᱟᱦᱮᱸᱱᱟ ᱟᱫᱚ ᱱᱤᱢ ᱵᱟᱦᱟ ᱛᱮᱠᱚ ᱵᱟᱦᱟᱜ ᱠᱟᱱ ᱛᱟᱦᱮᱸᱱᱟ ᱚᱱᱟ ᱚᱱᱟ ᱚᱱᱟ ᱛᱮᱠᱚ ᱵᱟᱦᱟᱜ ᱠᱟᱱ ᱛᱟᱦᱮᱸᱱᱟ ᱟᱫᱚ ᱡᱟᱦᱱᱟᱜ ᱫᱷᱚᱨᱚ ᱵᱚᱸᱜᱟ ᱵᱩᱨᱩ ᱚᱠᱛᱚᱨᱮ ᱡᱟᱦᱟᱱᱟᱜ ᱤᱭᱟᱹ ᱫᱚ ᱵᱟᱝ ᱦᱩᱭᱩᱜ ᱠᱟᱱ ᱛᱟᱦᱮᱸᱱᱟ ᱪᱮᱫ ᱤᱧ ᱢᱮᱛᱟᱢᱟ ᱮᱴᱠᱮᱴᱚᱬᱮ ᱠᱚ ᱵᱟᱝ
ᱵᱟᱝ ᱵᱟᱝ ᱵᱟᱝ ᱵᱟᱝ ᱦᱩᱭ ᱟᱠᱟᱱᱟ ᱚᱱᱠᱟ ᱫᱚ ᱪᱮᱫ ᱦᱚᱸ ᱮᱫ ᱮᱴᱠᱮᱴᱚᱬᱮ ᱫᱚ ᱵᱟᱝ ᱠᱟᱱᱟ ᱪᱮᱫᱟᱜ ᱡᱮ ᱟᱵᱚᱨᱮᱱ ᱵᱚᱸᱜᱟ ᱟᱵᱚᱨᱮᱱ ᱵᱚᱸᱜᱟ ᱵᱩᱨᱩ ᱥᱮ ᱟᱵᱚᱨᱮᱱ ᱫᱮᱵ ᱫᱮᱵᱤ ᱟᱛᱚ ᱠᱚ ᱥᱚᱨᱮᱥ-ᱟ ᱥᱮ ᱟᱵᱚ ᱧᱮᱞ ᱢᱮ ᱛᱷᱚᱲᱟ ᱩᱭᱦᱟᱹᱨ ᱠᱟᱛᱮ ᱱᱟᱥᱮᱱᱟᱜ ᱧᱮᱞ ᱢᱮ ᱵᱟᱝᱟᱞᱤ ᱫᱚ ᱠᱚ ᱯᱩᱡᱟᱹᱭᱟ ᱛᱚᱠᱷᱚᱱ ᱫᱚ ᱟᱹᱠᱩ ᱢᱟᱱᱮ ᱵᱟᱸᱢᱵᱽᱲᱮ ᱠᱚ ᱟᱹᱜᱩ ᱠᱚᱣᱟ᱾ ᱢᱮᱱᱠᱷᱟᱱ ᱟᱵᱚ ᱫᱚ ᱟᱵᱚ ᱛᱮᱜᱮ ᱵᱚᱱ ᱯᱩᱡᱟᱹᱭᱟ ᱢᱮᱱᱫᱚ ᱟᱵᱚ ᱟᱵᱚᱣᱟᱜ ᱡᱟᱦᱟᱸ ᱵᱚᱱ ᱨᱚᱲ ᱮᱫᱟ ᱥᱮ ᱱᱚᱜ ᱚᱭ ᱟᱵᱚ ᱥᱟᱱᱛᱟᱲ ᱵᱷᱟᱥᱟ ᱟᱞᱟᱝ ᱡᱟᱦᱟᱸ ᱞᱟᱝ ᱨᱚᱲ ᱮᱫᱟ ᱡᱟᱦᱟᱱ ᱯᱟᱹᱨᱥᱤ ᱛᱮᱞᱟᱝ ᱨᱚᱲ ᱮᱫᱟ ᱥᱟᱵ ᱠᱟᱜ ᱢᱮ ᱱᱳᱶᱟ᱾ ᱱᱚᱣᱟ ᱫᱚᱢ ᱢᱮᱱ ᱫᱟᱲᱮᱭᱟᱜ-ᱟ ᱵᱚᱸᱜᱟ ᱟᱜ ᱯᱟᱹᱨᱥᱤ ᱠᱟᱱᱟ ᱛᱚ ᱚᱱᱟ ᱠᱷᱟᱹᱛᱤᱨ ᱛᱮ ᱩᱱᱠᱩ ᱩᱱᱠᱩ ᱥᱟᱞᱟᱜ ᱵᱚᱸᱜᱟ ᱠᱳ ᱥᱟᱞᱟᱜ ᱟᱵᱚ ᱠᱟᱛᱷᱟ ᱵᱚᱱ ᱮᱯᱮᱢ ᱪᱟᱯᱟᱞ ᱫᱟᱲᱮᱭᱟᱜ-ᱟ ᱢᱮᱱᱠᱷᱟᱱ ᱩᱱᱠᱩ ᱫᱚ ᱫᱤᱠᱩ ᱫᱚ ᱥᱮ ᱮᱴᱟᱜ ᱡᱟᱹᱛᱤ ᱫᱚ ᱩᱱᱠᱩ ᱥᱚᱝᱥᱠᱨᱤᱛ ᱛᱮᱠᱚ ᱯᱩᱡᱟᱹᱭᱟ ᱢᱮᱱᱫᱚ ᱩᱱᱠᱩ ᱫᱚ ᱢᱟᱱᱮ ᱵᱟᱸᱠᱳ ᱵᱚᱸᱜᱟ ᱱᱚᱣᱟ ᱵᱷᱟᱥᱟ ᱫᱚ ᱵᱟᱝ ᱠᱟᱱᱟ ᱞᱚᱡᱤᱠᱮᱞᱤ ᱫᱚ ᱱᱚᱣᱟ ᱦᱩᱭᱩᱜ ᱠᱟᱱᱟ ᱢᱮᱱᱠᱷᱟᱱ ᱚᱠᱟᱴᱟᱜ ᱥᱟᱹᱨᱤ ᱠᱟᱱᱟ ᱵᱟᱝ ᱠᱟᱱᱟ ᱚᱱᱟ ᱫᱚ ᱤᱧ ᱦᱚ ᱵᱟᱹᱧ ᱵᱟᱲᱟᱭᱟ᱾
ᱦᱮᱸ ᱤᱧ ᱦᱚ ᱚᱱᱠᱟ ᱜᱤᱧ ᱟᱸᱡᱚᱢ ᱟᱠᱟᱫᱟ ᱡᱮ ᱫᱤᱠᱩ ᱠᱚᱫᱚ ᱦᱮᱸ ᱢᱟᱱᱮ ᱟᱸᱡᱚᱢ ᱦᱩᱭ ᱠᱟᱱ ᱜᱮᱭᱟ ᱥᱮ ᱫᱤᱠᱩ ᱛᱟᱨᱯᱚᱨᱮ ᱚᱱᱟ ᱯᱩᱡᱟᱹ ᱦᱩᱭᱩᱜ ᱜᱮᱭᱟ ᱥᱚᱨᱚᱥᱚᱛᱤ ᱯᱩᱡᱟᱹ ᱠᱚᱨᱮ ᱵᱟ ᱫᱩᱨᱜᱟ ᱯᱩᱡᱟᱹ ᱦᱩᱭᱩᱜ ᱜᱮᱭᱟ᱾ ᱛᱟᱨᱯᱚᱨ ᱧᱮᱞᱟᱢ ᱡᱮ ᱡᱟᱦᱟᱸᱭ ᱵᱟᱸᱢᱵᱽᱲᱮ ᱠᱚ ᱟᱹᱜᱩ ᱠᱚᱣᱟ ᱥᱮ ᱩᱱᱠᱩ ᱵᱟᱸᱢᱵᱽᱲᱮ ᱥᱚᱝᱥᱠᱨᱤᱛ ᱛᱮᱠᱚ ᱯᱩᱡᱟᱹᱭ ᱨᱮᱦᱚᱸ ᱢᱟᱱᱮ ᱩᱱᱠᱩ ᱵᱟᱸᱢᱵᱽᱲᱮ ᱚᱱᱟ ᱠᱚ ᱢᱚᱸᱡᱽ ᱛᱮᱦᱚᱸ ᱵᱟᱠᱚ ᱞᱟᱹᱭᱟ᱾
ᱦᱳᱭ ᱦᱳᱭ᱾
ᱞᱟᱹᱭ ᱜᱚᱜ ᱠᱟᱸᱦᱟ
ᱦᱳᱭ ᱟᱨ ᱢᱟᱱᱮᱢᱟ ᱢᱟᱱᱮ ᱫᱚ ᱵᱟᱠᱚ ᱟᱨ ᱦᱮᱸ ᱢᱟᱱᱮ ᱫᱚ ᱵᱟᱠᱚ ᱵᱟᱲᱟᱭᱟ ᱚᱱᱟ ᱢᱤᱫᱴᱮᱱ ᱠᱟᱱᱟ᱾
ᱦᱩᱻ
ᱦᱮᱸ ᱛᱚ ᱱᱚᱜ-ᱚ ᱱᱚᱝᱠᱟ ᱧᱮᱞ ᱢᱮ᱾ ᱟ ᱟᱵᱚ ᱧᱮᱞᱟᱢ ᱟᱵᱩᱢ ᱧᱮᱞ ᱠᱚᱣᱟ ᱵᱟᱦᱟ ᱥᱮ ᱵᱟᱦᱟ ᱥᱚᱦᱨᱟᱭ ᱡᱟᱦᱟᱱᱟᱜ ᱜᱮᱵᱚᱱ ᱯᱩᱡᱷᱟᱹᱭᱟ ᱟᱵᱚ ᱫᱚ ᱠᱳᱱᱳ ᱫᱤᱱ ᱫᱚ ᱵᱳᱭ ᱚᱴᱟᱜ ᱠᱟᱛᱮ ᱫᱚ ᱵᱟᱵᱚ ᱯᱩᱡᱟᱹᱭᱟ ᱡᱮ ᱵᱳᱭ ᱧᱮᱞ ᱧᱮᱞᱛᱮ ᱯᱟᱲᱦᱟᱣ ᱯᱟᱲᱦᱟᱣ ᱛᱮ ᱵᱟᱠᱷᱮᱲ ᱢᱮᱱᱫᱚ ᱟᱵᱚ ᱫᱚ ᱢᱚᱱᱮ ᱡᱟᱦᱟᱸᱭ-ᱟ ᱩᱸᱰᱩᱠᱚᱜ ᱡᱟᱦᱟᱸ ᱞᱮᱠᱟ ᱵᱟᱠᱷᱮᱲ ᱟᱵᱚᱱ ᱚᱱᱟᱛᱮᱜᱮ ᱟᱵᱚᱨᱮᱱ ᱵᱚᱸᱜᱟ ᱵᱩᱨᱩ ᱠᱚ ᱟᱛᱟᱝ-ᱟ᱾ ᱦᱳᱭᱥᱮ ᱛᱚ ᱱᱚᱝᱠᱟ ᱜᱮ ᱟᱨᱠᱤ ᱟᱨ ᱫᱤᱠᱩ ᱚᱱᱟ ᱫᱚ ᱢᱟ ᱯᱩᱨᱟᱹ ᱢᱚᱱᱛᱨᱚᱭ ᱯᱟᱲᱦᱟᱣ ᱟᱫᱮᱭᱟ
ᱯᱩᱨᱟᱹ ᱢᱚᱱᱛᱨᱚᱭ ᱯᱟᱲᱦᱟᱣ ᱟᱫᱮᱭᱟ ᱮᱠᱫᱚᱢ ᱥᱟᱹᱨᱤᱱᱟᱜ ᱥᱟᱹᱨᱤᱱᱟᱜ ᱟᱨ ᱟᱵᱚ ᱟᱵᱚ ᱫᱚ ᱱᱤᱝᱠᱟᱹ ᱡᱮ ᱟᱵᱚ ᱨᱮᱱ ᱥᱮᱫᱟᱭ ᱦᱟᱯᱲᱟᱢ ᱠᱚ ᱩᱱᱠᱩ ᱫᱚ ᱦᱩᱭᱩᱜ ᱠᱟᱱᱟ ᱦᱚᱪᱪᱷᱮ ᱠᱤᱱᱟ ᱡᱮ ᱡᱚᱠᱷᱚᱱ ᱠᱚ ᱯᱩᱡᱟᱹ ᱤᱭᱟᱹᱭ ᱜᱮᱭᱟ ᱵᱟᱸᱠᱷᱮᱲ ᱜᱮᱭᱟ ᱠᱚ ᱯᱩᱡᱟᱹ ᱚᱠᱛᱚ ᱡᱟᱦᱟᱸ ᱠᱚ ᱵᱟᱸᱠᱷᱮᱲ ᱜᱮᱭᱟ ᱥᱮ ᱚᱱᱟ ᱵᱟᱸᱠᱷᱮᱬ ᱠᱚ ᱢᱟᱱᱮ ᱩᱱᱤ ᱟᱨ ᱢᱤᱫ ᱦᱚᱲᱮ ᱪᱮᱫ ᱦᱚᱴᱚ-ᱟᱭ ᱠᱟᱱᱟ ᱚᱱᱠᱟ ᱥᱮ ᱩᱱᱤ ᱦᱚᱸ ᱪᱮᱫ ᱫᱟᱭ ᱩᱱᱤ ᱴᱷᱮᱱ ᱠᱷᱚᱱ ᱛᱚ ᱚᱱᱠᱟ ᱟᱸᱡᱚᱢ ᱢᱟᱱᱮ ᱪᱮᱫ ᱟᱠᱚ ᱠᱟᱱᱟ ᱠᱚ ᱪᱮᱫ ᱪᱮᱫ ᱛᱮ ᱟᱫᱚ ᱚᱱᱠᱟ ᱦᱩᱭ ᱠᱟᱱᱟ ᱥᱮ ᱡᱚᱛᱚ ᱦᱚᱲ ᱛᱮᱠᱚ ᱵᱚᱸᱜᱟᱭᱮᱫᱟ
ᱦᱳᱭ ᱦᱳᱭ ᱦᱳᱭ ᱛᱚ ᱚᱱᱟ ᱢᱟ ᱠᱟᱱ ᱜᱮ
ᱦᱮᱸ
ᱦᱮᱸ ᱛᱚ ᱚᱱᱠᱟ ᱠᱤᱪᱷᱩ ᱠᱤᱪᱷᱩ ᱡᱤᱱᱤᱥ ᱦᱮᱱᱟᱜ ᱠᱟᱫᱟ ᱟᱨ ᱧᱮᱞᱟᱢ ᱟᱵᱚ ᱵᱚᱱ ᱠᱤᱪᱷᱩ ᱠᱤᱪᱷᱩ ᱡᱤᱱᱤᱥ ᱵᱚᱱ ᱟᱵᱚ ᱦᱚᱸᱵᱚᱱ ᱚᱱᱠᱟ ᱟᱵᱩ ᱵᱩᱱ ᱟᱭᱢᱟ ᱠᱤᱪᱷᱩ ᱵᱚᱱ ᱥᱠᱤᱯ ᱫᱟ ᱢᱮᱱᱫᱚ ᱟᱯᱮᱮᱥᱮᱫ ᱡᱮᱢᱚᱱ ᱟᱯᱮᱮᱥᱮᱫ ᱵᱟᱯᱞᱟ ᱠᱚ ᱪᱮᱫ ᱞᱮᱠᱟ ᱚᱱᱟ ᱫᱚ ᱵᱟᱹᱧ ᱵᱟᱲᱟᱭᱟ ᱢᱮᱱᱚᱱ ᱧᱮᱞ ᱢᱮ ᱡᱚᱠᱷᱚᱱ ᱪᱮᱫ ᱠᱚ ᱢᱮᱱᱟ ᱚᱱᱮ ᱡᱚᱠᱷᱚᱱ ᱵᱟᱠᱚ ᱥᱤᱸᱫᱩᱨ ᱠᱚᱣᱟ ᱢᱤᱫᱴᱮᱱ ᱡᱤᱱᱤᱥ ᱤ ᱤᱧᱤᱧ ᱧᱮᱞ ᱟᱠᱟᱫᱟ ᱤᱧ ᱯᱩᱨᱩᱞᱤᱭᱟᱹ ᱵᱟᱸᱠ ᱵᱟᱠᱩᱲᱟ ᱵᱟᱯᱞᱟᱧ ᱪᱟᱞᱟᱣ ᱵᱟᱲᱟ ᱟᱠᱟᱱᱟ ᱚᱱᱟ ᱠᱚᱨᱮᱧ ᱧᱮᱞ ᱠᱮᱫᱟ ᱡᱮ ᱡᱚᱠᱷᱚᱱ ᱠᱚ ᱥᱤᱸᱫᱩᱨ ᱠᱚᱣᱟ ᱥᱮ ᱛᱚ ᱚᱱᱮ ᱢᱟᱱᱮ ᱪᱮᱫ ᱠᱚ ᱢᱮᱱᱟ ᱫᱟᱛᱨᱚᱢ ᱨᱮ ᱢᱮᱱᱫᱚ ᱢᱮᱱᱫᱚ ᱡᱟᱦᱟᱱᱟᱜ ᱨᱮᱜᱮ ᱥᱮᱸᱜᱮᱞ ᱡᱩᱞ ᱠᱟᱛᱮ ᱠᱚ ᱮᱭᱟ ᱢᱮᱱᱫᱚ ᱚᱱᱟ ᱫᱚ ᱥᱤᱧ ᱪᱟᱸᱫᱚ ᱥᱟᱹᱠᱷᱤ ᱠᱟᱛᱮ ᱦᱳᱭᱥᱮ ᱛᱚ ᱟᱞᱮ ᱱᱚᱣᱟ ᱫᱚ ᱠᱤᱱᱛᱩ ᱤᱧ ᱫᱚ ᱱᱚᱣᱟ ᱫᱚ ᱠᱤᱱᱛᱩ ᱵᱟᱹᱧ ᱧᱮᱞ ᱟᱠᱟᱫᱟ ᱟᱯᱮᱥᱮᱫ ᱡᱚᱠᱷᱚᱱ ᱟᱯᱮᱮᱥᱮᱫ ᱵᱟᱹᱧ ᱵᱟᱹᱧ ᱵᱟᱲᱟᱭ ᱠᱟᱨᱚᱱ ᱠᱟᱱᱟ ᱢᱮᱱᱠᱷᱟᱱ ᱯᱩᱨᱩᱞᱤᱭᱟᱹ ᱵᱟᱸᱠᱩᱲᱟ ᱥᱮᱫ ᱫᱚ ᱚᱱᱟ ᱫᱚᱧ ᱧᱮᱞ ᱟᱠᱟᱫᱟ ᱡᱮ ᱚᱱᱠᱟ ᱥᱟᱭᱤᱰ ᱨᱮ ᱥᱮᱸᱜᱮᱞ ᱠᱚ ᱡᱩᱞᱟ ᱢᱟᱱᱮ ᱚᱱᱠᱟ ᱤᱭᱟᱹ ᱨᱮᱜᱮ ᱟᱨᱠᱤ ᱟᱫᱚ ᱚᱱᱮ ᱚᱱᱠᱟ ᱠᱟᱛᱮᱫ ᱢᱮᱱᱠᱷᱟᱱ ᱱᱚᱰᱮ ᱫᱚ ᱟᱞᱮ ᱥᱮᱫ ᱫᱚ ᱱᱚᱣᱟ ᱫᱚ ᱵᱟᱝ ᱦᱩᱭᱩᱜᱼᱟ᱾
ᱚᱱᱟ ᱫᱚ ᱟᱵᱟᱨ ᱪᱮᱫ ᱞᱮᱠᱟᱱᱟᱜ ᱠᱟᱱᱟ ᱢᱟᱱᱮ ᱪᱮᱫᱟᱜ ᱚᱱᱟ ᱫᱚᱠᱚ ᱠᱚᱨᱟᱣᱟ?
ᱦᱳᱭ ᱚᱱᱟ ᱫᱚ ᱧᱮᱞᱢᱮ ᱧᱤᱫᱟᱹ ᱵᱮ ᱦᱳᱭ ᱧᱤᱫᱟᱹ ᱵᱮᱞᱟ ᱫᱚ ᱥᱟᱵ ᱠᱟᱜ ᱢᱮ ᱥᱤᱫᱩᱨᱟᱭ ᱠᱟᱱᱟᱭ ᱛᱚ ᱚᱱᱟ ᱫᱚ ᱧᱤᱫᱟᱹ ᱵᱮᱞᱟ ᱛᱚ ᱟᱨ ᱥᱤᱧ ᱪᱟᱸᱫᱚ ᱫᱚ ᱵᱟᱭ ᱛᱟᱦᱮᱱ ᱠᱟᱱᱟ
ᱦᱮᱸ
ᱱᱚᱜᱝᱠᱟ ᱟᱨᱠᱤ ᱛᱚ ᱱᱚᱣᱟ ᱚᱱᱟ ᱨᱮᱱᱟᱜ ᱯᱚᱛᱤᱠ ᱠᱟᱛᱮᱜ ᱡᱮ ᱱᱩᱭ ᱫᱚ ᱥᱤᱧ ᱪᱟᱸᱫᱚ ᱠᱟᱱᱟ ᱟᱨ ᱧᱤᱫᱟᱹ ᱪᱟᱸᱫᱩ ᱢᱟᱭ ᱛᱟᱦᱮᱱ ᱠᱟᱱ ᱜᱮ ᱛᱚ ᱵᱟᱱᱟᱨ ᱪᱟᱸᱫᱩ ᱵᱚᱜᱟ ᱥᱟᱠᱷᱤ ᱠᱟᱛᱮ ᱟᱢᱞᱮ ᱢᱟᱱᱮ ᱥᱤᱫᱩᱨᱟᱭ ᱠᱟᱱᱟ ᱟᱨᱠᱤ ᱱᱚᱝᱠᱟ ᱵᱮᱯᱟᱨ
ᱟᱪᱪᱷᱟ ᱱᱚᱰᱮᱧ ᱞᱟᱹᱭ ᱞᱮᱜᱮ ᱢᱤᱫᱴᱮᱱ ᱠᱟᱛᱷᱟ ᱦᱟᱯᱮ ᱩᱜ ᱧᱮᱞ ᱢᱮ ᱤᱧ ᱫᱩᱧ ᱢᱮᱱᱟ ᱡᱚᱠᱷᱚᱱ ᱟᱢ ᱥᱤᱸᱤᱫᱨᱟᱹ ᱫᱟᱱ ᱦᱩᱭᱩᱜ ᱜᱮ ᱤᱭᱟᱹ ᱛᱟᱢ ᱛᱚ ᱟᱢ ᱢ ᱧᱤᱫᱟᱹ ᱵᱮᱞᱟ ᱪᱮᱫᱟᱜ ᱮᱢ ᱥᱤᱸᱫᱽᱨᱟᱹ ᱫᱟᱱᱟ ᱟᱢ ᱫᱤᱱ ᱢᱟᱱ ᱨᱮᱜᱮ ᱥᱤᱸᱫᱽᱨᱟᱹ ᱫᱟᱱᱚᱜ ᱢᱮ ᱛᱟᱦᱚᱞᱮ ᱦᱚᱸ ᱴᱷᱤᱠᱟᱹᱱ ᱜᱮᱭᱟ ᱮᱸᱰᱮᱠᱷᱟᱱᱡ ᱥᱤᱧ ᱪᱟᱸᱫᱚᱭ ᱛᱟᱦᱮᱱᱟᱭ ᱟᱫᱚ ᱚᱱᱟ ᱦᱚᱸ ᱦᱩᱭ ᱫᱟᱲᱮᱭᱟᱜᱼᱟ ᱠᱤᱱᱛᱩ ᱤᱧ ᱡᱟᱦᱟᱸ ᱵᱟᱯᱞᱟ ᱠᱩᱧ ᱧᱮᱞ ᱵᱟᱲᱟ ᱟᱠᱟᱫᱟ ᱥᱮ ᱡᱟᱦᱟᱸ ᱛᱤᱱᱟᱹᱜ ᱤᱧ ᱧᱮᱞ ᱟᱠᱟᱫᱟ ᱛᱤᱠᱤᱱ ᱵᱮᱞᱟ ᱨᱮᱜᱮ ᱢᱟᱱᱮ ᱫᱤᱱ ᱵᱮᱞᱟ ᱨᱮᱜᱮ ᱦᱩᱭᱩᱜ ᱜᱮᱭᱟ ᱥᱤᱸᱫᱽᱨᱟᱹ ᱫᱟᱱ ᱠᱚ
ᱟᱪᱪᱷᱟ ᱦᱟᱸᱜ ᱦᱩᱭ ᱫᱟᱲᱮᱭᱟᱜᱼᱟ ᱟᱯᱮ ᱥᱮᱫ ᱚᱱᱠᱟ ᱦᱩᱭ ᱵᱟᱲᱟᱜᱼᱟ ᱢᱮᱱᱠᱷᱟᱱ ᱟᱞᱮ ᱥᱮᱫ ᱫᱚ ᱤᱧ ᱫᱚ ᱫᱤᱱ ᱵᱮᱞᱟ ᱫᱚ ᱵᱟᱯᱞᱟ ᱠᱚᱫᱚ ᱵᱟᱹᱧ ᱧᱮᱞ ᱵᱟᱲᱟ ᱟᱠᱟᱫᱟ ᱦᱩᱭᱩᱜ ᱜᱮᱭᱟ ᱧᱮᱞ ᱢᱮ ᱴᱚᱴᱷᱟ ᱠᱤᱭᱟᱹ ᱦᱚᱸ ᱱᱚᱣᱟ ᱟᱞᱟᱫᱟ ᱦᱩᱭ ᱫᱟᱲᱮᱭᱟᱜᱼᱟ᱾ ᱦᱳᱭ ᱥᱮ